ᱦᱮᱞᱳ
ᱦᱮᱞᱳ
ᱦᱮᱸ ᱞᱟᱹᱭ ᱢᱮ
ᱦᱮᱞᱳ ᱪᱮᱫ ᱠᱚᱢ ᱪᱤᱠᱟᱹᱭ ᱮᱫ ᱛᱮ
ᱟᱸᱡᱚᱢᱮ ᱟᱹᱧ
ᱦᱮᱸ ᱪᱮᱫ ᱠᱚᱢ ᱪᱤᱠᱟᱹ ᱵᱟᱲᱟᱭ ᱫᱟ? ᱦᱮᱞᱳ
ᱪᱮ ᱦᱚᱸ ᱵᱟᱝ ᱜᱮ ᱪᱮ ᱦᱚᱸ ᱵᱟᱹᱧ ᱪᱤᱠᱟᱹᱭᱮᱟᱼᱟ ᱜᱤᱛᱤᱡ ᱵᱟᱲᱟ ᱠᱟᱹᱱᱟᱹᱧ
ᱫᱟᱠᱟᱢ ᱤᱥᱤᱱ ᱠᱮᱫᱟ ᱫᱟᱠᱟᱢ
ᱪᱮ ᱤᱧ ᱠᱟᱹᱢᱤᱭᱟ?
ᱦᱮᱞᱳ,
ᱟᱸᱡᱚᱢᱮᱫ ᱟᱹᱧ
ᱫᱟᱠᱟᱢ ᱤᱥᱤᱱ ᱠᱮᱫᱟ᱾
ᱟᱞᱮ ᱱᱤᱛᱚᱜ ᱠᱚᱨᱮ ᱠᱚᱫᱚ ᱵᱟᱞᱮ ᱤᱥᱤᱱ ᱜᱮᱭᱟ᱾ ᱟᱴ ᱵᱟᱡᱮ ᱟᱴᱴᱟ ᱱᱚᱴᱟ
ᱵᱳᱣ
ᱦᱳᱭ ᱮᱜᱟᱨᱚᱴᱟ
ᱫᱤᱱᱟᱹᱢ ᱜᱮ
ᱥᱟᱲᱮ ᱫᱚᱥ ᱮᱜᱟᱨᱚ ᱦᱮᱸ ᱥᱟᱲᱮ ᱫᱚᱥᱴᱟ ᱮᱜᱟᱨᱚᱴᱟ ᱦᱳᱭ
ᱨᱚᱲ ᱱᱟᱥᱮᱱᱟᱸᱜ ᱪᱷᱚᱴᱚ ᱧᱚᱸᱜ ᱨᱚᱲ ᱟᱸᱡᱚᱢᱚᱜ ᱠᱟᱱᱟ ᱾ ᱢᱚᱸᱡᱽ ᱛᱮ ᱤᱭᱟᱹ ᱟᱥᱛᱮ ᱟᱥᱛᱮ ᱨᱚᱲ ᱫᱚᱢᱮ ᱡᱚᱡᱚᱜ ᱠᱟᱱ ᱛᱟᱢᱟ᱾
ᱤᱧ ᱦᱚᱛᱚ ᱵᱟᱹᱧ ᱟᱸᱡᱚᱢᱮᱫᱼᱟ ᱢᱚᱡᱽ ᱛᱮ᱾
ᱴᱟᱦᱟᱨ ᱩᱱᱟ ᱫᱚ ᱠᱩᱞᱦᱤ ᱢᱩᱪᱟᱸᱫᱽ ᱥᱮᱫ ᱤᱧ ᱦᱮᱡᱽ ᱟᱠᱟᱱᱟ
ᱤᱧ ᱦᱚᱸ ᱵᱟᱹᱧ ᱟᱸᱡᱚᱢ ᱴᱷᱤᱠᱟᱹᱭᱟ ᱢᱚᱡᱽ ᱛᱮ
ᱢᱮᱱᱟᱧ ᱨᱮ ᱢᱤᱱᱟᱢᱟ᱾
ᱦᱮᱸ ᱤᱧ ᱫᱚ ᱴᱷᱤᱠ ᱡᱟᱭᱜᱟ ᱨᱮᱜᱮ ᱢᱤᱱᱟᱹᱧᱟ᱾
ᱦᱮᱸ
ᱤᱧ ᱫᱚ ᱴᱷᱤᱠ ᱡᱟᱜᱟ ᱨᱮᱜᱮ ᱢᱤᱱᱟᱹᱧᱟ᱾
ᱱᱚᱛᱮ ᱠᱩᱞᱦᱤ ᱢᱩᱪᱟᱹᱫ ᱥᱮᱫ ᱦᱮᱡᱽ ᱟᱠᱟᱱᱟ ᱴᱟᱣᱟᱨ ᱵᱟᱭ ᱧᱟᱢ ᱜᱮᱭᱟ᱾ ᱟᱨ ᱚᱸᱰᱮ ᱫᱚ ᱛᱤᱱᱟᱹᱜ ᱜᱟᱱ ᱠᱚ ᱦᱩᱭᱱᱟ ᱚᱸᱰᱮ ᱠᱚᱢᱱᱟ ᱜᱚᱴᱴᱟ ᱴᱟᱥᱠ
ᱪᱮᱫ
ᱴᱟᱥ ᱛᱮ ᱛᱮᱫ ᱮᱱ ᱦᱩᱭ ᱮᱱ ᱛᱟᱢᱟ ᱠᱚ ᱠᱚᱢ ᱮᱱ ᱛᱟᱢᱟ ᱠᱚ
ᱦᱮᱸ ᱤᱧᱟᱜ ᱫᱚ ᱠᱚᱢᱯᱞᱤᱴ ᱟᱠᱟᱱ ᱛᱤᱧᱟ ᱦᱟᱸᱜ
ᱛᱟᱯᱚᱨ ᱯᱩᱨᱟᱹ ᱛᱤᱨᱤᱥᱴᱤ ᱜᱮ
ᱦᱳᱭ
ᱱᱚᱣᱟ ᱦᱚᱸ ᱱᱚᱣᱟ ᱱᱤᱭᱟᱹ ᱦᱚᱸ ᱠᱚᱢᱯᱤᱴ ᱠᱟᱱᱟ ᱱᱚᱣᱟ ᱫᱚ ᱮ ᱮᱴᱟᱜ ᱦᱚᱲ ᱚᱲᱟᱜ ᱤᱧ ᱞᱚᱜᱤᱝ ᱠᱟᱫᱟ ᱩᱱᱤ ᱵᱟᱭ ᱤᱭᱟᱹᱜ ᱜᱮᱭᱟ ᱢᱤᱫᱴᱮᱱ ᱠᱟᱹᱱᱟᱧ ᱤᱧᱜᱤᱧ ᱤᱧᱜᱤᱧ ᱤᱧᱜᱤᱧ ᱠᱷᱚᱭ ᱠᱮᱫᱮᱭᱟ ᱟᱢᱟᱜ ᱟᱭᱰᱤ ᱰᱩᱝᱜᱤᱜ ᱛᱟᱢᱟ ᱚᱱᱠᱟ ᱜᱟᱹᱰᱤ ᱟᱫᱚ ᱩᱱᱤ ᱟᱭᱰᱤ ᱞᱚᱜᱤᱧ ᱠᱟᱫ ᱛᱟᱭᱟ᱾
ᱦᱩᱸ ᱦᱩᱸ ᱟᱨ ᱚᱱᱠᱟ ᱢᱟᱱᱟ ᱠᱟᱫ ᱫᱚᱠᱚ᱾ ᱡᱟᱦᱟᱸᱭᱟᱜ ᱟᱭᱰᱤ ᱪᱟᱹᱞᱩ ᱢᱟ᱾
ᱪᱮᱠᱟᱜᱮᱭᱟ
ᱦᱮᱸ
ᱪᱤᱠᱟᱜᱮᱭᱟ
ᱡᱟᱦᱟᱸᱭᱟᱜ ᱟᱭᱰᱤ ᱟᱢ ᱵᱟᱢ ᱪᱟᱹᱞᱩ ᱫᱟᱲᱮᱭᱟᱜ ᱜᱮᱭᱟ᱾
ᱦᱮᱸ ᱟᱨ ᱩᱱᱤ ᱫᱚ ᱵᱟᱭ ᱤᱭᱟᱹᱜ ᱜᱮᱭᱟ ᱚᱱᱟ ᱛᱮ ᱤᱧᱜᱤᱧ ᱪᱟᱹᱞᱩᱭ ᱮᱫᱟ᱾
ᱦᱮᱸ
ᱩᱱᱤ ᱩᱱᱤ ᱠᱚᱞ ᱵᱟᱭ ᱠᱟᱞ ᱮᱫᱟ ᱚᱠᱚᱭ ᱴᱷᱮᱡ ᱜᱮ ᱢᱮᱛᱟᱫᱮ ᱫᱮ ᱤᱧᱜᱮ ᱚ ᱠᱚᱞ ᱟᱠᱚᱣᱟ ᱚᱱᱠᱟ ᱚᱠᱚᱭ ᱠᱟᱹᱱᱟᱹᱧ ᱟᱞᱮᱭᱟᱜ ᱟᱹᱛᱩ ᱨᱮᱱ ᱠᱟᱱ ᱜᱮᱭᱟ ᱠᱚ
ᱠᱷᱚᱭ ᱜᱮᱫᱮᱭᱟᱧ ᱟᱫᱚᱧ ᱮᱢᱟᱫᱤᱧᱟ ᱟᱫᱚᱜ ᱱᱚᱧ ᱠᱚᱞ ᱞᱮᱫᱟᱠᱟᱱ ᱤᱧᱟᱜ ᱦᱚᱸ ᱦᱩᱭ ᱟᱠᱟᱱᱟ ᱠᱚᱢᱯᱤᱞᱤᱴ ᱠᱟᱱᱟ ᱠᱟ ᱡᱟᱱᱤᱡ ᱴᱟ
ᱟᱢᱟᱜ ᱫᱚ ᱠᱚᱢᱯᱞᱤᱴ ᱠᱮᱜ ᱟᱢ
ᱦᱮᱸ ᱟᱨ ᱤᱭᱟᱹ ᱟᱨ ᱤᱭᱟᱹᱢ ᱧᱟᱢ ᱠᱮᱫᱟ ᱟᱢ ᱯᱮᱢᱮᱱᱴ ᱮᱢ ᱧᱟᱢ ᱠᱮᱫ ᱜᱮᱭᱟ ᱚ
ᱦᱮᱸᱛᱚ ᱟᱢᱟᱜ ᱛᱤᱱᱟᱹᱜ ᱯᱮᱢᱮᱱᱴ ᱦᱮᱡ ᱮᱱᱟ
ᱵᱟᱨᱚ ᱟᱡᱚᱢ ᱦᱮᱸ ᱟᱨ ᱟᱢᱟᱝ ᱟᱢᱟᱝ ᱜᱮ
ᱤᱧᱟᱹᱜ ᱫᱚ ᱠᱟᱹᱴᱤᱡ ᱜᱮ ᱱᱚᱥᱚ
ᱛᱤᱱᱟᱜ ᱛᱟᱣ
ᱱᱚ ᱱᱚ
ᱱᱚᱥᱚ
ᱦᱳᱭ
ᱦᱮᱸ ᱛᱟ ᱟᱢᱟᱜ ᱫᱚ ᱠᱚᱢ ᱧᱚᱜ ᱜᱮ ᱦᱮᱡ ᱟᱠᱟᱱ ᱛᱟᱢᱟ ᱵᱟᱝ ᱟᱨ ᱛᱤᱱ ᱫᱤᱱ ᱠᱷᱚᱡᱮᱢ ᱚᱱᱟ ᱨᱮᱢ ᱠᱟᱹᱢᱤ ᱛᱟᱦᱮᱫ ᱮᱯ ᱨᱮᱫᱚ
ᱚᱱᱮ ᱛᱚ ᱞᱟᱹᱭ ᱞᱮᱫ ᱜᱮ ᱛᱟᱦᱮᱸᱫ ᱤᱧ ᱛᱤᱥ ᱠᱷᱚᱱᱟᱜ ᱠᱟᱹᱢᱤ ᱠᱟᱱ ᱛᱟᱦᱮᱸᱫ ᱟᱹᱧ ᱡᱟᱦᱟᱸ ᱛᱤᱥ ᱛᱤᱧ ᱪᱟᱵᱟᱭᱮᱱᱟ ᱤᱱᱟᱹ ᱪᱟᱨ ᱯᱟᱸᱪ ᱫᱤᱱ ᱵᱟᱝ ᱯᱟᱸᱪ ᱫᱤᱱᱜᱮ ᱤᱧᱫᱚ ᱤᱭᱟᱹ ᱞᱮᱫ ᱛᱟᱦᱮᱸᱫ ᱤᱧ
ᱯᱮ ᱫᱤᱱ ᱯᱩᱱ ᱫᱤᱱ ᱦᱤᱲᱤᱧ ᱠᱟᱫᱟᱹᱧ ᱪᱮᱫ ᱪᱮᱫ ᱮᱢ ᱠᱟᱹᱢᱤ ᱠᱟᱫᱟ ᱤᱧ ᱫᱚ ᱱᱚᱣᱟ ᱛᱮᱦᱤᱧ ᱱᱤᱭᱮ ᱳᱭ ᱦᱮᱸ ᱢᱚᱬᱮ ᱫᱤᱱ ᱜᱟᱱᱤᱧ ᱦᱩᱭᱩᱜ ᱠᱟᱱᱟ ᱱᱚᱝᱠᱟ ᱛᱤᱦᱤᱧ ᱩᱱᱤ ᱥᱮ ᱟᱱᱠᱟ
ᱟᱦᱟ
ᱦᱮᱸ ᱟᱨ ᱱᱚᱝᱠᱟ ᱡᱩᱫᱤᱢ ᱞᱚᱜᱤᱱᱟ ᱟᱨ ᱢᱤᱫᱴᱮᱱ ᱱᱟᱢᱵᱟᱨ ᱛᱮ ᱚᱱᱟ ᱦᱚᱸ ᱦᱳᱭᱳᱜ ᱜᱮᱭᱟ ᱢᱮ ᱱᱚᱝᱠᱟ ᱫᱚ ᱦᱩᱭ ᱢᱟ ᱦᱩᱭᱩᱜ ᱜᱮᱭᱟ ᱟᱫᱚ ᱟᱨᱚ ᱦᱚᱲ ᱠᱚᱢᱟ ᱠᱚ ᱡᱷᱤᱡ ᱜᱮᱭᱟ ᱱᱚᱝᱠᱟ ᱮᱴᱟᱜ ᱱᱟᱢᱵᱟᱨ ᱠᱚᱛᱮ ᱛᱟᱣᱠᱚ ᱦᱩᱭ ᱦᱩᱭ ᱠᱟᱱ ᱛᱟᱠᱚᱣᱟ ᱛᱟᱣ ᱦᱩᱭᱩᱜ ᱠᱟᱱ ᱛᱟᱠᱚᱣᱟ ᱯᱮᱢᱮᱱᱴ ᱠᱚ
ᱚᱱᱟ ᱜᱮᱛᱚ ᱞᱟᱹᱭ ᱠᱮᱫᱟ ᱠᱚ ᱡᱮ ᱤᱭᱟᱹᱱᱟᱜ ᱚᱰᱤᱭᱳ ᱪᱮᱠᱤᱝ ᱟᱠᱚ
ᱦᱮᱸ
ᱞᱟᱹᱭ ᱟᱠᱚ ᱨᱮᱠᱚᱨᱰᱤᱝ ᱠᱚ ᱟᱸᱡᱚᱢ ᱟᱠᱚ
ᱦᱮᱸ ᱟᱨ ᱚᱱᱠᱟ ᱫᱤᱱ ᱦᱤᱞᱟᱹᱜ ᱟᱸᱡᱚᱢ ᱠᱮᱱᱥᱮᱞᱚ-ᱟ ᱢᱮᱢᱮᱱᱟ ᱠᱩ ᱨᱤᱡᱮᱠᱴᱟ-ᱠᱩ ᱚᱱᱟ ᱠᱚᱞ ᱫᱚ
ᱦᱳᱭᱛᱚ ᱚᱱᱟᱜᱤᱧ ᱞᱟᱹᱭᱮᱫ
ᱦᱮᱸ ᱟᱫᱚ ᱠᱚ ᱱᱚᱝᱠᱟ ᱠᱚ ᱡᱷᱤᱡ ᱜᱮᱭᱟ ᱱᱚᱜᱼᱚᱭ ᱱᱚᱝᱠᱟ ᱟᱨᱠᱚ ᱠᱚᱞᱮᱫ ᱜᱮᱭᱟ ᱟᱫᱚ ᱢᱳᱵᱟᱭᱤᱞ ᱦᱤᱞᱳᱜ ᱵᱚᱱ ᱧᱟᱧᱟᱢ ᱜᱮᱭᱟ ᱯᱮᱢᱮᱴ ᱠᱚᱠᱚ ᱧᱟᱢᱮᱫ ᱜᱮᱭᱟ
ᱦᱮᱸ ᱦᱳᱭ ᱛᱚ
ᱦᱮᱸ
ᱱᱚᱝᱠᱟ ᱱᱚᱝᱠᱟ ᱠᱚ ᱱᱚᱣᱟ ᱠᱚᱞᱮᱜ ᱜᱮᱭᱟ ᱠᱚ ᱠᱟᱨᱚᱱ ᱩᱱᱠᱩ ᱠᱚ ᱡᱮ ᱱᱚᱝᱠᱟ ᱡᱩᱫᱤᱢ ᱠᱚᱞ ᱜᱮᱭᱟ ᱛᱚᱵᱮ ᱤᱭᱟᱹ ᱨᱮ ᱠᱚ ᱥᱮ ᱟᱸᱡᱚᱢ ᱧᱟᱢ ᱨᱮᱠᱰᱤᱝ ᱟᱫᱚ ᱢᱮᱱ ᱫᱟᱠᱩ ᱨᱤᱡᱮᱴ ᱟᱠᱚ ᱠᱚᱞ ᱫᱚ
ᱦᱮᱸ ᱚᱱᱟ ᱵᱟᱨᱭᱟ ᱨᱮ ᱵᱟᱨᱭᱟ ᱨᱮ ᱦᱳᱭ ᱵᱟᱨᱭᱟ ᱟᱭᱰᱤ ᱨᱮ ᱟᱢ ᱫᱚ ᱵᱟᱢ ᱨᱚᱲ ᱫᱟᱲᱮᱭᱟᱜ ᱜᱮᱭᱟ ᱢᱤᱫᱴᱤᱡ ᱟᱭᱰᱤ ᱨᱮᱜᱮᱢ ᱨᱚᱲ ᱫᱟᱲᱮᱭᱟᱜᱼᱟ
ᱦᱮᱸ ᱟᱫᱚ ᱥᱚᱵ ᱱᱚᱝᱠᱟ ᱨᱚᱲ ᱮᱫᱟᱠᱚ ᱤᱧ ᱚᱱᱟᱛᱮᱧ ᱨᱚᱲ ᱮᱫᱟ ᱵᱟᱠᱷᱟᱱ ᱩᱱᱤ ᱫᱚ ᱤᱧ ᱵᱟᱹᱧ ᱠᱷᱚᱭ ᱠᱮᱜᱮᱭᱟ ᱩᱱᱤ ᱩᱱᱤ ᱫᱚ ᱠᱚᱞ ᱵᱟᱭ ᱠᱚᱞᱮᱜ ᱜᱮᱭᱟ ᱟᱫᱚ ᱤᱧ ᱜᱮᱧ ᱠᱷᱚᱭ ᱠᱮᱫᱮᱭᱟ ᱢᱮᱛᱟᱭ ᱠᱟᱱᱟᱧ ᱤᱧ ᱠᱚᱢᱯᱤᱴ ᱠᱟᱛᱟᱢ ᱠᱟᱱᱟ ᱨᱚᱲ ᱵᱟᱲᱟᱭ ᱫᱟ
ᱩᱩᱸ ᱦᱩᱸ
ᱟᱨ ᱡᱚᱢ ᱠᱤᱫᱟ ᱫᱟᱠᱟ ᱠᱚ ᱥᱮ ᱟᱹᱣᱨᱤᱢ ᱡᱚᱢᱟ
ᱚᱸ
ᱦᱮᱞᱳ
ᱦᱮᱸ
ᱢᱮᱱᱫᱤᱧ ᱡᱚᱢ ᱠᱮᱫᱟᱢ ᱫᱟᱠᱟ ᱠᱩᱫᱳ ᱥᱮ ᱟᱹᱣᱨᱤᱢ ᱡᱚᱢᱟ
ᱡᱚᱢ ᱠᱮᱜᱼᱟᱹᱧ ᱡᱚᱢ ᱠᱟᱛᱮᱫ ᱜᱮ ᱜᱤᱛᱤᱡ ᱵᱟᱲᱟ ᱟᱠᱟᱱᱟᱹᱧ
ᱦᱮᱸ ᱦᱮᱸ ᱛᱤᱱᱟᱹᱜ ᱟᱸᱡᱚᱢᱚᱜ ᱠᱟᱱᱟ ᱱᱚᱝᱠᱟ ᱨᱚᱲ ᱠᱚ ᱵᱟᱹᱧ ᱵᱩᱡ ᱫᱟᱲᱮᱭᱟᱛᱟᱢ ᱠᱟᱱᱟ
ᱪᱮᱫ ᱠᱚ
ᱨᱚᱲ ᱠᱚ ᱟᱥᱛᱮ ᱧᱳᱜ ᱟᱸᱡᱚᱢᱚᱜ ᱠᱟᱱᱟ ᱫᱚᱢᱮ ᱜᱩᱞ ᱟᱸᱡᱚᱢᱚᱜ ᱠᱟᱱᱟ ᱵᱟᱹᱧ ᱵᱩᱡ
ᱪᱮᱫ ᱮᱢ ᱞᱟᱹᱭᱟ ᱤᱧᱟᱹᱜ ᱨᱚᱲ ᱜᱮᱛᱤᱧ ᱚᱱᱠᱟᱱ ᱜᱮᱭᱟ ᱯᱟᱞᱮᱱ ᱡᱚᱛᱚ ᱦᱚᱲᱜᱮ ᱚᱱᱠᱟ ᱠᱩ ᱞᱟᱹᱭᱟᱠᱚ ᱠᱟᱹᱡ ᱠᱟᱹᱡ ᱜᱮ ᱟᱸᱡᱚᱢᱚᱜ ᱠᱟᱱᱟᱭ ᱥᱮ ᱤᱧᱟᱹᱜᱼᱼ ᱯᱷᱳᱱ ᱜᱮᱛᱤᱧ ᱚᱱᱠᱟᱱᱟ ᱠᱟᱹᱡ ᱠᱟᱹᱡ ᱟᱸᱡᱚᱢᱚᱜᱼᱟ ᱥᱮ ᱤᱧᱟᱜ ᱟᱲᱟᱝ ᱜᱮᱛᱤᱧ ᱚᱱᱠᱟᱱᱟᱜ ᱠᱟᱹᱡ ᱠᱟᱹᱡ ᱟᱸᱡᱚᱢᱚᱜᱼᱟ
ᱦᱮᱸ ᱦᱮᱸ ᱫᱩ ᱥᱮᱜᱮ ᱢᱚᱡᱽ ᱛᱮ ᱵᱟᱧ ᱟᱸᱡᱚᱢ ᱵᱩᱡ ᱵᱩᱡ ᱫᱟᱲᱮᱭᱟᱜ ᱠᱟᱱᱟ ᱼᱼ ᱱᱚᱣᱟ ᱟᱥᱛᱮ ᱟᱥᱛᱮ ᱟᱡᱩᱜ ᱠᱟᱱᱟ ᱟᱫᱚ ᱵᱩᱡᱽ ᱫᱟᱲᱮᱭᱟᱜ ᱠᱟᱱᱟ
ᱚᱱᱟᱜᱮ ᱵᱟᱹᱧ ᱴᱷᱤᱠᱟᱹ ᱫᱟᱲᱮᱭᱟᱜ ᱠᱟᱹᱱᱟᱹᱧ
ᱦᱮᱸ ᱟᱥᱛᱮ ᱧᱚᱜ ᱤᱭᱟᱹ ᱫᱚ ᱱᱚᱝᱠᱟ ᱟᱸᱡᱚᱢᱚᱜ ᱠᱟᱱᱟ ᱥᱮ ᱟᱫᱚ ᱤᱭᱟᱹ ᱤᱭᱟᱹ ᱵᱟᱹᱧ ᱫᱟᱲᱮᱣᱟᱱᱟ ᱵᱩᱡ ᱵᱟᱹᱧ ᱫᱟᱲᱮ ᱣᱟᱱᱟ ᱪᱮᱫ ᱤᱧ ᱢᱮᱱᱫᱟ ᱟᱨ ᱡᱤ ᱱᱚᱝᱠᱟ ᱜᱮ ᱡᱩᱫᱤ ᱥᱟᱣᱩᱱ ᱥᱟᱣᱩᱱ ᱢᱮᱥᱮ ᱱᱟᱜ
ᱥᱟᱣᱩᱱᱰ ᱠᱚᱢᱟ ᱢᱮᱱᱟᱜ ᱜᱮ ᱛᱤᱧᱟ ᱯᱷᱩᱞ ᱯᱷᱩᱞᱢᱩᱱ ᱤᱭᱟᱹ ᱠᱟᱜ ᱟᱹᱧ ᱥᱟᱣᱩᱱᱰ ᱟᱠᱟᱜᱼᱟᱹᱧ
ᱮᱠᱫᱚᱢ ᱥᱳᱞᱳ ᱥᱳᱞᱳ ᱟᱸᱡᱚᱢᱚᱜ ᱠᱟᱱᱟ
ᱟᱨ ᱴᱟᱣᱟᱨ ᱠᱚᱦᱚᱸ ᱛᱤᱧ ᱢᱮᱱᱟᱜ ᱜᱮᱭᱟ ᱛᱚ ᱴᱟᱣᱟᱨ ᱢᱚᱛᱞᱚᱵᱽ ᱢᱟ ᱴᱟᱣᱟᱨ ᱢᱟ ᱢᱮᱱᱟᱜ ᱜᱮᱭᱟ ᱟᱞᱮ ᱢᱟ ᱟᱨᱦᱚᱸ ᱰᱟᱴᱟ ᱦᱚᱸ ᱵᱟᱝ ᱤᱭᱩᱡᱽ ᱠᱮᱜᱼᱟᱞᱮ ᱟᱞᱮᱢᱟ ᱵᱚᱨᱚᱝ ᱣᱟᱭᱯᱷᱟᱭ ᱮᱱᱠᱷᱟᱱ ᱯᱩᱨᱟᱹ ᱯᱷᱩᱞ ᱜᱮᱭᱟ
ᱦᱮᱸ ᱱᱚᱭᱟ ᱫᱚ ᱴᱷᱤᱠ ᱜᱮ ᱟᱸᱡᱚᱢᱚᱜ ᱠᱟᱱᱟ ᱮᱠᱚᱫᱚᱢ ᱯᱚᱨᱤᱥᱠᱟᱨ ᱠᱤᱱᱛᱩ ᱱᱟᱥᱮ ᱱᱟᱜ ᱥᱳᱞᱳ ᱧᱚᱜ ᱮᱢᱟ ᱟᱸᱡᱚᱜ ᱨᱚᱲ ᱛᱮᱫᱚ
ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ
ᱦᱮᱸ ᱦᱮᱸ ᱱᱤᱛᱚᱜ ᱫᱚ ᱦᱤᱡᱩᱜ ᱠᱟᱱᱟ ᱦᱮᱸ ᱦᱮᱸ
ᱞᱟᱹᱭ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ
ᱦᱮᱸ ᱦᱮᱸ ᱱᱤᱛᱚᱜ ᱴᱷᱤᱠ ᱜᱮ ᱟᱸᱡᱚᱢᱚᱜ ᱠᱟᱱᱟ ᱞᱟᱹᱭᱫᱟᱹᱧ ᱱᱤᱛᱚᱜ ᱫᱚ ᱢᱮ ᱪᱮᱫ ᱠᱚᱢ ᱪᱤᱠᱟᱹ ᱵᱟᱲᱟᱭᱮᱫᱟ
ᱚᱻ
ᱦᱮᱞᱳ
ᱟᱨ ᱪᱮᱫ ᱠᱚᱯᱮ ᱪᱤᱠᱟᱹ ᱵᱟᱲᱟᱭᱮᱜᱼᱟ
ᱚᱠᱚᱭ ᱤᱧ ᱱᱚᱛᱮ ᱤᱭᱟᱹ ᱥᱮᱱᱤᱧ ᱠᱩᱞᱦᱤ ᱥᱮᱱ ᱤᱧ ᱦᱮᱡ ᱟᱠᱟᱱᱟ
ᱦᱮᱸ
ᱠᱩᱞᱦᱤ ᱦᱮᱡ ᱟᱠᱟᱱᱟ
ᱮᱸᱻᱻ
ᱠᱩᱞᱦᱤ ᱛᱮᱫᱩᱧ ᱦᱮᱡ ᱟᱠᱟᱱᱟ ᱟᱨ ᱟᱢ ᱟᱢ ᱫᱚ ᱚᱠᱟᱨᱮ ᱢᱮᱱᱟᱢᱟ ᱦᱮᱞᱳ
ᱦᱩᱸ
ᱢᱮᱱᱮᱜ ᱟᱹᱧ ᱟᱢ ᱫᱚ ᱟᱢ ᱫᱚ ᱚᱠᱟᱴᱟᱜ ᱨᱮ ᱢᱮᱱᱟᱢᱟ ᱢᱤᱱᱫᱟᱹᱧ ᱚᱠᱟᱨᱮ ᱢᱮᱱᱟᱢᱟ ᱦᱮᱸ ᱵᱟᱝᱟ ᱦᱚᱲ ᱚᱲᱟᱜ ᱨᱮᱱ ᱪᱮᱬᱮ ᱜᱩᱛᱤᱡ ᱠᱟᱱᱟ
ᱦᱳᱭ
ᱚᱲᱟᱜ ᱨᱮᱢ ᱪᱤᱠᱟᱹᱭᱮᱫᱟ
ᱪᱮᱫ?
ᱫᱩᱲᱩᱵ ᱠᱟᱱᱟᱢ ᱥᱮᱢ ᱪᱤᱠᱟᱹᱭᱮᱫᱟ ᱥᱮ ᱜᱤᱛᱤᱡ ᱠᱟᱱᱟ
ᱜᱤᱛᱤᱡ ᱟᱨ ᱪᱮᱫ ᱮᱢ ᱪᱤᱠᱟᱹᱭᱟ
ᱚ ᱵᱟ ᱱᱤᱛᱚᱜ ᱦᱚᱸ ᱜᱤᱛᱤᱡ ᱠᱟᱱᱟᱢ ᱪᱮᱫ ᱵᱟᱝᱠᱚ ᱢᱮᱛᱟᱢ ᱠᱟᱱᱟ ᱪᱮᱫ ᱜᱮ ᱵᱟᱝ ᱠᱚ ᱢᱮᱛᱟᱢ ᱠᱟᱱᱟ ᱱᱚᱝᱠᱟ ᱤᱭᱟᱹ ᱠᱚᱨᱮ ᱱᱚᱝᱠᱟ ᱜᱚᱜᱚ ᱛᱟᱠᱚ
ᱵᱟᱲᱜᱮ ᱠᱚᱨᱮ ᱚᱱᱠᱟ ᱪᱮᱫ ᱦᱚᱸ ᱵᱟᱹᱪᱩᱜ ᱟᱱᱟ ᱱᱤᱛᱚᱜ ᱫᱚ ᱚᱱᱟ ᱵᱷᱤᱱᱰᱤ ᱠᱚᱜᱮ ᱢᱮᱱᱟᱜᱼᱟ ᱤᱭᱟᱹ ᱠᱚᱜᱮ ᱢᱮᱱᱟᱜᱼᱟ ᱚᱱᱟ ᱠᱚᱫᱚ ᱟᱫᱚᱢ ᱪᱤᱠᱟᱹᱭᱟ ᱠᱟᱨᱮᱞᱟ ᱠᱚ ᱵᱷᱤᱱᱰᱤ ᱠᱚ ᱵᱚᱨᱵᱚᱴᱤ ᱠᱚ ᱟᱨ
ᱦᱩᱸ
ᱵᱤᱞᱟᱹᱛᱤ ᱵᱮᱸᱜᱟᱱ ᱢᱟᱹᱨᱤᱪ ᱠᱚ ᱚᱱᱟ ᱠᱚᱫᱚ ᱢᱮᱱᱟᱜ ᱜᱮᱭᱟ
ᱢᱚᱡ ᱛᱮ ᱵᱟᱭ ᱟᱥᱟᱲ ᱢᱟ ᱨᱚᱲ ᱵᱟᱧ ᱵᱩᱡᱚᱜ ᱠᱟᱱᱟ ᱟᱫᱚ ᱵᱟᱹᱧ ᱴᱷᱤᱠ ᱮᱫᱟ
ᱟᱫᱚ ᱪᱮᱫ ᱤᱧ ᱪᱤᱠᱟᱹᱭ ᱜᱮᱭᱟ
ᱦᱩᱸ
ᱦᱩᱸ
ᱟᱣᱨᱤ ᱯᱟᱭᱨᱟᱭᱮᱱᱛᱮᱢ ᱦᱮᱞᱳ, ᱯᱟᱭᱨᱟᱭᱮᱱᱛᱮᱢ
ᱪᱮᱫ
ᱯᱟᱭᱨᱟᱱᱟᱢ ᱯᱟᱭᱨᱟᱱᱟᱢ
ᱯᱟᱭᱨᱟ ᱱᱤᱛᱚᱜ
ᱦᱩᱸ
ᱦᱟᱴ ᱱᱤᱛᱚᱜ ᱠᱚᱫᱚ ᱠᱚ ᱯᱟᱭᱨᱟᱜᱼᱟ
ᱟᱞᱮ ᱢᱟᱛᱚ ᱟᱰᱤ ᱡᱩᱨ ᱞᱮ ᱯᱟᱭᱨᱟᱜ ᱛᱟᱦᱮᱱᱟ
ᱟᱯᱮ ᱯᱮ ᱯᱟᱭᱨᱟ ᱫᱟᱲᱮᱭᱟᱜᱯᱮ ᱟᱞᱮ ᱫᱚ ᱥᱮᱛᱟᱜ ᱜᱮ
ᱦᱡᱟᱹᱯᱤᱫ ᱨᱮᱦᱚᱸᱞᱮ ᱟᱹᱭᱩᱵ ᱵᱮᱨ ᱯᱟᱭᱨᱟᱜ ᱢᱟᱨᱟᱝ ᱢᱟᱴ ᱥᱮᱫ ᱞᱮ ᱦᱤᱡᱩᱜ ᱜᱮᱭᱟ
ᱟᱞᱮ ᱫᱚ ᱥᱮᱛᱟᱜ ᱨᱮᱞᱮ ᱯᱟᱭᱨᱟᱜᱼᱟ ᱥᱟᱛ ᱟᱴ ᱵᱟᱡᱮ ᱨᱮ
ᱦᱮᱸ ᱛᱚᱠᱷᱚᱱ ᱦᱚᱸ ᱴᱷᱤᱠᱟᱹᱱ ᱜᱮᱭᱟ ᱟᱨ ᱛᱤᱠᱤᱱᱮᱢ ᱯᱟᱭᱨᱟᱜᱼᱟ ᱛᱤᱠᱤᱱ ᱡᱚᱠᱷᱚᱡ ᱜᱟᱡᱮ ᱛᱚ ᱤᱭᱟᱹ ᱵᱩᱡᱩᱜ ᱠᱟᱱᱟ ᱱᱚᱝᱠᱟ ᱥᱤᱛᱩᱝ ᱵᱩᱡᱩᱜ ᱠᱟᱱᱟ
ᱪᱮᱫ ᱞᱮᱠᱟ ᱩᱫᱽᱜᱟᱹᱨ ᱵᱩᱡᱷᱟᱹᱜ ᱜᱮᱭᱟ ᱟᱨ
ᱦᱩᱸ ᱜᱟᱫᱫᱮ
ᱟᱨ ᱟᱨ ᱡᱩᱫᱤ ᱱᱤ ᱛᱚᱜ ᱟᱹᱭᱩᱵ ᱟᱞᱮ ᱟᱹᱭᱩᱵ ᱡᱩᱫᱤ ᱱᱤᱛᱚᱜ ᱞᱮ ᱯᱟᱭᱨᱟᱜ ᱠᱷᱟᱱ ᱫᱚ ᱡᱟᱦᱟᱸ ᱛᱤᱨᱮ ᱫᱟᱠᱟ ᱠᱚ ᱤᱭᱟᱹ ᱨᱩᱴᱤ ᱠᱚᱞᱮ ᱡᱚᱢ ᱦᱩᱭ ᱜᱮᱭᱟ ᱵᱟᱠᱷᱟᱡ ᱡᱚᱢ ᱡᱚᱢ ᱢᱟᱲᱟᱝ ᱩᱱ ᱡᱚᱠᱷᱚᱱ ᱜᱤᱛᱤᱡ ᱡᱚᱦᱚᱜ ᱞᱮ ᱤᱭᱟᱹ ᱯᱟᱭᱨᱟᱜ-ᱟ ᱚᱱᱟ ᱡᱟᱹᱥᱛᱤ ᱡᱟᱹᱥᱛᱤ ᱩᱫᱽᱜᱟᱹᱨ ᱵᱩᱡᱷᱟᱹᱣ ᱨᱮᱫᱚ
ᱦᱩᱸ ᱜᱟᱡᱮ ᱜᱚᱨᱚᱢ ᱠᱟᱱᱜᱮᱭᱟ ᱱᱚᱛᱮ ᱦᱚᱸ ᱤᱭᱟᱹ ᱵᱩᱡᱩᱜ ᱠᱟᱱᱟ ᱵᱟᱝ ᱜᱚᱨᱟᱢ ᱮᱠᱫᱚᱢ ᱜᱟᱡᱮ ᱜᱚᱨᱚᱢ ᱵᱩᱡᱟᱜ ᱠᱟᱱᱟ ᱱᱟᱥᱮᱜ ᱥᱤᱛᱩᱝ ᱫᱟᱲᱟᱱ ᱩᱫᱽᱜᱟᱹᱨ ᱵᱩᱡᱩᱜ ᱠᱟᱱᱟ ᱵᱟᱝ ᱮᱫᱚᱢ ᱠᱟᱱᱟ ᱟᱨ ᱵᱟ ᱟᱯᱷᱚᱨ ᱠᱮᱫᱟ ᱦᱩᱲᱩ ᱠᱚ ᱦᱩᱲᱩ ᱠᱚ ᱯᱮ ᱮᱨ ᱠᱮᱫᱟ
ᱵᱟᱝ ᱜᱮ
ᱦᱮᱸ ᱦᱮᱸ ᱱᱚᱛᱮ ᱫᱚ ᱚᱞᱮ ᱫᱚᱞᱮ ᱮᱨ ᱠᱟᱜ ᱜᱮᱭᱟ ᱱᱚᱛᱮ ᱫᱚ
ᱚ ᱛᱤᱱᱟᱹᱜ ᱢᱟᱨᱟᱝᱮᱱ ᱜᱮᱭᱟ
ᱦᱮᱸ ᱚᱠᱟ ᱚᱠᱟ ᱥᱮᱫ ᱨᱮ ᱢᱮᱱᱟᱢᱟ?
ᱛᱤᱱᱟᱹᱜ ᱢᱟᱨᱟᱝ ᱢᱟᱨᱟᱝ ᱠᱟᱱᱟ ᱛᱤᱱᱟᱹᱜ ᱞᱟᱹᱴᱩᱭᱮᱱᱟ?
ᱠᱟ ᱚᱠᱚᱭ ᱫᱚ ᱫᱟᱜ ᱜᱮ ᱵᱟᱭ ᱫᱟᱜ ᱠᱟᱜ ᱟ ᱪᱤᱠᱟ ᱞᱟᱴᱩᱜ-ᱟ? ᱛᱩᱨᱩᱭ ᱮᱨ ᱠᱟᱫᱟᱞᱮ ᱚᱱᱟ ᱟᱹᱜᱩᱱᱟ ᱫᱟᱠᱟᱭ ᱛᱚᱵᱮ ᱞᱟᱹᱴᱩᱜᱼᱟ ᱾